ᱦᱮᱸ ᱨᱚᱲ ᱵᱮᱱ ᱟᱸᱡᱚᱢ ᱧᱟᱢᱮᱫ ᱛᱟᱞᱤᱧᱟ?
ᱦᱮᱸ ᱟᱸᱢᱚᱢᱮᱜᱼᱟ ᱞᱤᱧ ᱾
ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝᱜᱮ ᱚᱲᱟᱜ ᱨᱮᱜᱮ ᱢᱮᱱᱟᱜ ᱞᱤᱧᱟᱹ᱾
ᱚ ᱟᱪᱪᱷᱟ ᱫᱤᱭᱟᱹ ᱱᱟᱯᱟᱭ ᱵᱟᱲᱟ ᱜᱮᱭᱟᱵᱤᱱ?
ᱦᱳᱭ ᱱᱟᱯᱟᱭ ᱜᱮ᱾
ᱚ ᱟᱨ ᱚᱲᱟᱜ ᱜᱷᱟᱨᱚᱧᱡᱽ ᱠᱚᱨᱮ ᱡᱚᱛᱚ ᱜᱮ ᱱᱟᱯᱟᱭ ᱵᱟᱲᱟ ᱜᱮᱛᱚ?
ᱦᱳᱭ ᱡᱚᱛᱚ ᱠᱚᱜᱮ ᱱᱟᱯᱟᱭ ᱜᱮ ᱱᱤᱛᱳᱜ ᱫᱚ᱾
ᱚ ᱦᱳᱭᱛᱚ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱜᱮᱥᱮ᱾
ᱦᱳᱭ ᱾
ᱦᱚᱸ ᱫᱤᱭᱟᱹ ᱡᱚᱢ ᱵᱟᱲᱟ ᱠᱮᱫᱟ ᱵᱤᱱ?
ᱵᱟᱝᱜᱮ ᱡᱚᱢ ᱫᱚ ᱟᱹᱣᱨᱤ ᱦᱩᱭᱩᱜᱼᱟ ᱤᱥᱤᱱ ᱠᱚᱜᱮ ᱟᱹᱣᱨᱤ ᱥᱟᱹᱛᱟᱹᱜᱼᱟ ᱦᱟᱸᱜ᱾
ᱚ ᱾
ᱫᱤᱭᱟᱹ ᱟᱹᱵᱤᱱ ᱥᱮᱫ ᱚᱱᱛᱮ ᱦᱚᱭ ᱦᱤᱥᱤᱫ ᱠᱚ ᱫᱟᱜ ᱡᱟᱹᱲᱤ ᱠᱚ ᱪᱮᱫ ᱞᱮᱠᱟ ᱛᱮᱦᱮᱧ?
ᱛᱮᱦᱮᱧ ᱫᱚ ᱥᱮᱛᱟᱜ ᱵᱮᱲᱟ ᱫᱚ ᱴᱷᱤᱠ ᱴᱷᱟᱠ ᱾ ᱚᱱᱠᱟ ᱫᱚ ᱵᱟᱭ ᱫᱟᱜ ᱟᱠᱟᱫᱟ ᱳᱭ ᱚᱛ ᱞᱚᱥᱚᱫᱚᱜ ᱞᱮᱠᱟᱭ ᱫᱟᱜ ᱵᱟᱲᱟ ᱠᱮ ᱠᱮᱜᱼᱟᱭ ᱛᱟᱯᱚᱨᱮ ᱳᱭ ᱛᱤᱠᱤᱱ ᱛᱤᱠᱤᱱ ᱛᱮᱫᱚ ᱫᱚᱢᱮ ᱥᱤᱛᱩᱝ ᱠᱮᱫᱟ᱾ ᱟᱫᱚ ᱱᱚᱜᱼᱚᱭ ᱱᱤᱛᱚᱜ ᱟᱹᱭᱩᱵ ᱵᱮᱲᱟ ᱫᱷᱟᱹᱵᱤᱡ ᱥᱤᱛᱩᱝ ᱜᱮ ᱛᱟᱦᱮᱸ ᱠᱟᱱᱟ ᱾ ᱫᱚᱢᱮ ᱩᱫᱽᱜᱟᱹᱨ ᱠᱮᱜ ᱜᱮᱭᱟᱭ ᱾
ᱚ ᱾
ᱱᱤᱛᱚᱜ ᱫᱚ ᱦᱟᱞᱠᱟ ᱦᱟᱞᱠᱟᱭ ᱦᱚᱭᱮᱜᱼᱟ ᱟᱫᱚ ᱨᱤᱢᱤᱞ ᱦᱚᱸ ᱱᱟᱥᱮ ᱱᱟᱥᱮ ᱧᱮᱞᱚᱜ ᱠᱟᱱ ᱜᱮᱭᱟ ᱠᱤ ᱦᱟᱸᱜ ᱫᱟᱜᱟᱭ ᱥᱮ ᱪᱮᱫ?
ᱦᱳᱭ ᱦᱳᱭ ᱟᱫᱚ ᱱᱟᱜ ᱠᱷᱟᱱ ᱛᱟᱭᱚᱢ ᱫᱟᱨᱟᱢ ᱫᱚ ᱵᱟᱝ ᱞᱟᱹᱭ ᱜᱟᱱᱚᱜ ᱠᱟᱱᱟ ᱥᱮ
ᱦᱳᱭ ᱾
ᱦᱤᱡᱩᱜ ᱟᱥᱮ ᱵᱟᱝ ᱾
ᱦᱩᱸ ᱾
ᱟᱫᱚ ᱟᱹᱞᱤᱧ ᱥᱮᱫ ᱦᱚᱸ ᱱᱟᱜᱼᱠᱷᱟᱱ ᱚᱱᱠᱟᱜᱮ ᱛᱮᱦᱮᱧᱟᱜ ᱾
ᱟᱞᱮ ᱥᱮᱫ ᱦᱚᱸ ᱚᱱᱠᱟ ᱫᱟᱜ ᱡᱟᱹᱲᱤ ᱠᱚᱫᱚ ᱵᱟᱹᱱᱩᱜ ᱟᱠᱟᱫᱟ, ᱚᱱᱠᱟ ᱦᱟᱞᱠᱟ ᱦᱟᱞᱠᱟᱭ ᱫᱟᱜ‌ ᱵᱟᱲᱟ ᱠᱮᱫᱟᱭ ᱾ ᱢᱟᱱᱮ ᱟᱞᱮ ᱥᱮᱫ ᱫᱚ ᱮᱠᱴᱩ ᱞᱟᱦᱟᱭ ᱫᱟᱜ ᱠᱮᱫᱟᱭ ᱢᱟᱱᱮ ᱥᱮᱛᱟᱜ ᱠᱷᱚᱱ ᱫᱚᱭ ᱥᱤᱛᱩᱝ ᱞᱮᱫ ᱛᱟᱦᱮᱸᱜ ᱾
ᱦᱩᱸ ᱦᱩᱸ ᱾
ᱟᱨ ᱮᱠᱴᱩ ᱞᱟᱦᱟ ᱫᱟᱜ ᱠᱟᱛᱮᱜ ᱱᱤᱛᱚᱜ ᱫᱚᱭ ᱟᱥᱳᱲ ᱠᱟᱫᱟᱭ ᱾ ᱟᱫᱚ ᱛᱟᱭᱚᱢ ᱫᱟᱨᱟᱢ ᱜᱮ ᱱᱟᱸᱜ ᱠᱷᱟᱱᱮ ᱪᱤᱠᱟᱹᱭᱮᱫᱼᱟᱭ?
ᱦᱮᱸᱻ ᱾
ᱛᱟᱦᱚᱞᱮ ᱞᱟᱹᱭ ᱫᱟᱞᱤᱧ ᱟᱯᱮ ᱥᱮᱫ ᱚᱱᱛᱮ ᱚᱱᱠᱟ ᱦᱳᱲᱳ ᱨᱚᱦᱚᱭ ᱠᱚᱫᱚ ᱛᱤᱱᱟᱹᱜ ᱫᱷᱟᱹᱨᱤᱡ ᱠᱟᱹᱢᱤ ᱠᱚ? ᱞᱟᱦᱟ ᱟᱠᱟᱱ ᱛᱮ ᱾
ᱵᱟᱝ ᱜᱮ ᱱᱚᱛᱮ ᱫᱚ ᱛᱟᱭᱚᱢ ᱧᱚᱜ ᱜᱮᱭᱟ ᱾
ᱚ ᱟᱪᱪᱷᱟ ᱟᱪᱪᱷᱟ ᱾
ᱨᱚᱦᱚᱭ ᱫᱚ ᱳᱭ ᱫᱟᱜ ᱵᱟᱠᱷᱟᱱ ᱫᱚ ᱵᱟᱝ ᱦᱩᱭᱩᱜ ᱜᱮᱭᱟ ᱾
ᱦᱳᱭ ᱦᱳᱭ ᱚᱱᱟ ᱢᱟᱛᱚ ᱦᱮᱸ ᱥᱮ ᱡᱚᱛᱚ ᱜᱮᱛᱚ ᱥᱮᱨ ᱢᱟ ᱡᱟᱹᱲᱤ ᱫᱟᱜ ᱛᱮᱜᱮ ᱵᱚᱱ ᱨᱚᱦᱚᱭᱟ ᱥᱮ ᱚᱱᱟ ᱵᱷᱚᱨᱥᱟ ᱜᱮ ᱢᱮᱱᱟᱜ ᱟᱠᱟᱫ ᱵᱚᱱᱟ?
ᱦᱳᱭ ᱾
ᱫᱮ ᱛᱟᱦᱚᱞᱮ ᱚᱱᱛᱮ ᱟᱹᱵᱤᱱ ᱥᱮᱫ ᱫᱚ ᱟᱹᱣᱨᱤ ᱠᱚ ᱨᱚᱦᱚᱭᱟ ᱛᱚ ᱵᱟᱝ?
ᱵᱟᱝ ᱜᱮ ᱟᱹᱣᱨᱤ ᱜᱮ, ᱚᱱᱠᱟ ᱢᱤᱫ ᱵᱟᱨ ᱠᱚ ᱨᱚᱦᱚᱭᱮᱫ ᱜᱮᱭᱟ ᱡᱟᱦᱟᱸᱭ ᱠᱚᱣᱟᱜ ᱚᱱᱠᱟ ᱵᱟᱸᱫ ᱠᱚ ᱯᱩᱠᱷᱨᱤ ᱠᱚ ᱥᱩᱨ ᱠᱚᱨᱮ ᱠᱷᱮᱛ ᱾ ᱠᱚ ᱢᱮᱱᱟᱜ ᱛᱟᱠᱚᱣᱟ ᱟ ᱵᱟᱹᱭᱦᱟᱹᱲ ᱚᱛ ᱠᱚ, ᱟᱫᱚ ᱩᱱᱠᱩ ᱩᱱᱠᱩ ᱫᱚ ᱚᱱᱟ ᱠᱚᱨᱮᱱᱟᱜ ᱫᱟᱜ ᱛᱮ ᱢᱤᱫ ᱵᱟᱨ ᱠᱚ ᱨᱚᱦᱚᱭ ᱵᱟᱲᱟᱭᱮᱫ ᱜᱮᱭᱟ ᱾ ᱟᱨ ᱚᱱᱠᱟ ᱵᱟᱹᱫᱽ ᱠᱚᱫᱚ ᱮᱠᱫᱚᱢ ᱜᱮ ᱵᱟᱝ ᱾
ᱚ, ᱛᱟᱦᱚᱞᱮ ᱟᱹᱵᱤᱱ ᱥᱮᱫ ᱫᱚ ᱚᱱᱠᱟ ᱢᱤᱱᱤ ᱥᱮ ᱟᱨᱚ ᱚᱱᱠᱟ ᱢᱚᱛ ᱨᱚᱠᱚᱢ ᱚᱱᱠᱟ ᱢᱮᱱᱟᱜ ᱟᱥᱮ ᱵᱟᱝ ᱚᱱᱠᱟ?
ᱵᱮᱫ ᱵᱟᱹᱭᱦᱟᱹᱲ ᱠᱚᱨᱮᱫ ᱾ ᱚ ᱾
ᱚᱱᱠᱟ ᱫᱚ ᱪᱮᱫ ᱦᱚᱸ ᱵᱟᱹᱱᱩᱜᱼᱟ ᱳᱭ ᱯᱩᱠᱷᱨᱤ ᱵᱷᱚᱨᱥ
ᱦᱳᱭ ᱦᱳᱭ ᱾ ᱢᱟᱱᱮ ᱯᱩᱠᱷᱨᱤ ᱠᱚ ᱵᱷᱚᱨᱥᱟ ᱟᱨ ᱦᱳᱭ ᱦᱳᱭ ᱦᱳᱭ, ᱥᱮᱨᱢᱟ ᱡᱟᱹᱲᱤ ᱫᱟᱜ ᱛᱮ ᱵᱟᱝ?
ᱦᱳᱭ ᱾
ᱟᱹᱞᱤᱧ ᱥᱮᱫ ᱦᱚᱸ ᱱᱟᱜ ᱠᱷᱟᱱ ᱚᱱᱠᱟ ᱜᱮ ᱟᱹᱵᱤᱱ ᱥᱮᱫ ᱞᱮᱠᱟ ᱜᱮ ᱾
ᱟᱪᱪᱷᱟ ᱾
ᱚᱱᱠᱟ ᱥᱮᱨᱢᱟ ᱡᱟᱹᱲᱤ ᱫᱟᱜ ᱛᱮᱜᱮ ᱟᱞᱮ ᱦᱚᱸᱞᱮ ᱨᱚᱦᱚᱭ ᱜᱮᱭᱟ ᱛᱟᱦᱚᱞᱮ ᱚᱱᱠᱟ ᱠᱷᱮᱛ ᱠᱚᱨᱮ ᱥᱮ ᱵᱟᱹᱫᱽ ᱠᱚᱨᱮ ᱚᱱᱠᱟ ᱢᱤᱱᱤ ᱠᱚ ᱥᱮ ᱢᱚᱴᱚᱨ ᱠᱚ ᱚᱱᱠᱟ ᱦᱚᱸ ᱵᱟᱹᱱᱩᱜ ᱟᱠᱟᱫᱟ ᱾
ᱚ ᱾
ᱛᱟᱦᱚᱞᱮ ᱟᱞᱮ ᱦᱚᱸ ᱚᱱᱠᱟ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱟᱠᱟᱫ ᱞᱮᱭᱟ ᱾ ᱛᱤᱥᱮ ᱫᱟᱜ ᱟᱵᱚᱱ ᱠᱟᱱᱟ ᱚᱱᱟᱜᱮ ᱾ ᱟᱫᱚ ᱚᱱᱠᱟ ᱠᱷᱮᱛ ᱵᱟᱹᱫᱽ ᱠᱚᱨᱮᱜ ᱫᱚ ᱢᱟᱱᱮ ᱚᱱᱟ ᱜᱷᱟᱹᱭ ᱠᱚ ᱛᱚᱞ ᱵᱟᱲᱟᱭ ᱦᱩᱭᱩᱜ ᱠᱟᱱᱟ, ᱟᱲᱮ ᱠᱚ ᱞᱟᱜ ᱵᱟᱲᱟ ᱠᱟᱜ ᱦᱩᱭᱩᱜ ᱠᱟᱱᱟ ᱾
ᱦᱚᱭ ᱾
ᱟᱫᱚ ᱱᱟᱜ ᱠᱷᱟᱱ ᱡᱟᱹᱥᱛᱤ ᱪᱟᱜ ᱮ ᱫᱟᱜ ᱞᱮᱠᱷᱟᱱ ᱜᱮ ᱥᱤ ᱵᱟᱲᱟ ᱠᱟᱛᱮ ᱨᱚᱦᱚᱭ ᱠᱚ ᱟᱨᱟᱢᱵᱚ ᱠᱟᱜ ᱦᱩᱭᱩᱜᱼᱟ ᱾
ᱦᱳᱭ ᱚᱱᱠᱟ ᱢᱤᱫ ᱵᱟᱨ ᱠᱟᱹᱢᱤ ᱫᱚ ᱢᱟᱲᱟᱝ ᱤᱫᱤ ᱠᱟᱜ ᱞᱮᱠᱷᱟᱱ ᱜᱮ ᱵᱷᱟᱜᱤᱜᱼᱟ ᱾ ᱚᱠᱟ ᱥᱚᱢᱚᱭ ᱦᱟᱸᱜ ᱧᱮᱞᱟ ᱵᱤᱱ ᱫᱟᱜ ᱮᱢᱚᱱ ᱟᱬᱜᱚ ᱪᱮᱫᱟᱜ ᱟᱫᱚ ᱦᱟᱸᱜ ᱚᱱᱟ ᱠᱚ ᱠᱟᱹᱢᱤ ᱞᱟᱹᱜᱤᱫ ᱛᱮᱫᱚ ᱚᱠᱛᱚ ᱵᱟᱭ ᱧᱟᱢᱚᱜ ᱜᱮᱭᱟ ᱾
ᱦᱳᱭ ᱦᱳᱭ ᱾ ᱮᱸᱰᱮ ᱠᱷᱟᱱ ᱞᱟᱦᱟ ᱥᱮᱫ ᱜᱮ ᱠᱟᱹᱢᱤ ᱢᱟᱲᱟᱝ ᱠᱟᱜ ᱦᱩᱭᱩᱜ ᱠᱟᱱᱟ ᱥᱮ ᱾
ᱦᱳᱭ ᱾
ᱛᱟᱦᱚᱞᱮ ᱟᱪᱪᱷᱟ ᱟᱹᱵᱤᱱ ᱥᱮᱫ ᱚᱱᱠᱟ ᱱᱟᱜᱼᱠᱷᱟᱱ ᱡᱟᱹᱥᱛᱤ ᱢᱚᱛᱚ ᱫᱚ ᱪᱮᱫᱞᱮᱠᱟ ᱢᱟᱱᱮ ᱦᱩᱲᱩ ᱠᱚ ᱨᱚᱦᱚᱭᱟ ᱱᱚᱝᱠᱟ ᱢᱤᱫ ᱥᱮᱨᱢᱟ ᱜᱮ ᱥᱮ ᱪᱮᱫᱞᱮᱠᱟ ᱾
ᱵᱟᱝ ᱜᱮ ᱵᱟᱨ ᱥᱮᱨᱢᱟ ᱜᱮᱠᱚ ᱨᱚᱦᱚᱭᱟ ᱨᱚᱦᱚᱭ ᱫᱚ ᱾
ᱟᱹᱞᱤᱧ ᱡᱟᱦᱟᱸ ᱱᱚᱜᱼᱚᱭ ᱟᱹᱞᱤᱧ ᱞᱤᱧ ᱞᱟᱹᱭ ᱦᱚᱪᱚᱭᱫᱟ ᱢᱟᱱᱮ ᱡᱟᱦᱟᱸ ᱫᱚ ᱚᱱᱮ ᱚᱱᱟ ᱤᱭᱟᱹ ᱦᱳᱲᱳ ᱠᱚ ᱞᱟᱹᱭᱜᱮᱭᱟ ᱥᱮ ᱫᱷᱚᱨᱚᱱ ᱦᱳᱲᱳ ᱵᱤᱱ ᱟᱸᱡᱚᱢ ᱟᱠᱟᱫᱟ ᱛᱚ
ᱦᱮᱸ ᱦᱮᱸ ᱟᱡᱚᱢ ᱟᱠᱟᱫᱟ ᱞᱤᱧ
ᱦᱳᱭ ᱢᱟᱱᱮ ᱫᱷᱚᱨᱚᱱ ᱦᱩᱲᱩ ᱦᱚᱸᱠᱚ ᱨᱚᱦᱚᱭ ᱜᱮᱭᱟ ᱟᱨ ᱚᱱᱠᱟ ᱵᱚᱨᱥᱟ ᱦᱩᱲᱩ ᱦᱚᱸ
ᱦᱳᱭ
ᱚ ᱟᱪᱪᱷᱟ ᱟᱪᱪᱷᱟ ᱟᱫᱚ ᱮᱱᱠᱷᱟᱱ ᱡᱟᱹᱥᱛᱤ ᱫᱚ ᱚᱠᱟᱴᱟᱜ ᱠᱚ ᱨᱚᱦᱚᱭᱱᱟ ᱱᱚᱝᱠᱟ ᱵᱚᱨᱥᱟ ᱨᱮᱜᱮ ᱥᱮ ᱚᱱᱠᱟ ᱫᱷᱚᱨᱚᱱ ᱦᱩᱲᱩ
ᱵᱚᱨᱥᱟ ᱨᱮᱜᱮ ᱱᱚᱝᱠᱟ ᱤᱭᱟᱹ ᱨᱮᱫᱚ ᱫᱷᱚᱨᱚᱱ ᱨᱮᱫᱚ ᱚᱱᱠᱟ ᱡᱩᱫᱤ ᱫᱟᱜ ᱠᱚ ᱛᱟᱦᱮᱱ ᱠᱷᱟᱱ ᱵᱟᱹᱭᱦᱟᱹᱲ ᱠᱚᱨᱮ ᱟᱨ ᱯᱩᱠᱷᱨᱤ ᱠᱚᱨᱮ ᱛᱟᱦᱚᱞᱮ ᱠᱷᱟᱱ ᱫᱚ ᱦᱩᱭᱩᱜ ᱜᱮᱭᱟ ᱵᱮᱥ ᱴᱷᱤᱠ ᱜᱮ
ᱦᱳᱭ ᱦᱳᱭ ᱦᱳᱭ
ᱟᱨ ᱱᱚᱝᱠᱟ ᱵᱟᱹᱠᱤ ᱫᱚ ᱵᱟᱝ ᱦᱩᱭᱩᱜ ᱜᱮᱭᱟ ᱱᱚᱣᱟ ᱵᱚᱨᱥᱟ ᱨᱮᱜᱮ ᱵᱤᱥᱤ ᱫᱚ
ᱦᱳᱭ ᱦᱳᱭ ᱦᱳᱭ
ᱟᱫᱚ ᱟᱹᱞᱤᱧ ᱥᱮᱫ ᱦᱚᱸ ᱱᱟᱜ ᱠᱷᱟᱱ ᱚᱱᱠᱟᱜ ᱜᱮ ᱚᱱᱠᱟ ᱡᱟᱦᱟᱸ ᱫᱷᱚᱨᱚᱱ ᱦᱩᱲᱳ ᱥᱮ ᱚᱱᱟ ᱫᱚ ᱟᱹᱞᱤᱧ ᱥᱮᱫ ᱦᱚᱸ ᱵᱟᱠᱚ ᱨᱚᱦᱚᱭ ᱵᱟᱲᱟᱭ ᱜᱮᱭᱟ
ᱱᱚᱝᱠᱟ ᱵᱚᱨᱥᱟ ᱨᱮᱜᱮ ᱢᱟᱱᱮ ᱡᱟᱹᱥᱛᱤ ᱠᱚ ᱨᱚᱦᱚᱭᱟ ᱟᱨ ᱫᱷᱚᱨᱚᱱ ᱨᱮᱫᱚ ᱩᱱᱠᱩ ᱡᱟᱦᱟᱸᱭᱟᱜ ᱢᱟᱱᱮ ᱢᱚᱴᱚᱨ ᱢᱮᱱᱟᱜᱼᱟ ᱾ ᱥᱮ ᱢᱟᱨᱥᱟᱞ ᱦᱮᱱᱟᱜ ᱛᱟᱠᱚᱣᱟ ᱩᱱᱠᱩ ᱠᱚ ᱨᱚᱦᱚᱭ ᱵᱟᱲᱟᱭᱟ ᱟᱨᱠᱤ ᱟᱹᱰᱤ ᱢᱤᱫ ᱵᱟᱨ ᱠᱚ ᱨᱚᱦᱚᱭᱟ
ᱦᱮᱸ ᱢᱤᱫ ᱵᱟᱨ ᱚᱱᱠᱟ
ᱵᱟᱠᱷᱟᱱ ᱫᱚ ᱚᱱᱠᱟ ᱟᱞᱮᱥᱮᱫ ᱨᱮᱦᱚᱸ ᱵᱷᱚᱨᱥᱟ ᱚᱱᱟ ᱵᱚᱨᱥᱟ ᱨᱮᱜᱮ ᱵᱤᱥᱤ ᱠᱚ ᱨᱚᱦᱚᱭᱟ
ᱟᱪᱪᱷᱟ ᱞᱟᱹᱭ ᱫᱟᱞᱤᱧ ᱱᱚᱜᱼᱚᱭ ᱡᱮ ᱱᱚᱣᱟᱨᱮ ᱜᱟᱞᱢᱟᱨᱟᱣ ᱦᱩᱭᱩᱜ ᱠᱟᱱᱟ ᱥᱮ
ᱦᱳᱭ
ᱟᱫᱚ ᱱᱚᱣᱟᱨᱮ ᱟᱹᱵᱤᱱ ᱫᱚ ᱛᱤᱱ ᱫᱤᱱ ᱠᱷᱚᱱ ᱡᱚᱯᱲᱟᱣ ᱢᱮᱱᱟᱜ ᱟᱠᱟᱫ ᱵᱤᱱᱟ ᱱᱚᱣᱟ ᱨᱮ
ᱪᱮᱫ ᱫᱚ
ᱞᱟᱹᱭ ᱫᱟᱞᱤᱧ ᱱᱚᱜᱼᱚᱭ ᱡᱮ ᱱᱚᱣᱟᱨᱮ ᱜᱟᱞᱢᱟᱨᱟᱣ ᱦᱩᱭᱩᱜ ᱠᱟᱱᱟ ᱥᱮ
ᱦᱳᱭ
ᱟᱫᱚ ᱱᱚᱣᱟ ᱨᱮ ᱛᱤᱱ ᱫᱤᱱ ᱡᱚᱯᱲᱟᱣ ᱢᱮᱱᱟᱜ ᱟᱠᱟᱫ ᱵᱤᱱᱟ
ᱟᱹᱞᱤᱧ ᱫᱚ ᱵᱮᱥᱤ ᱫᱤᱱ ᱫᱚ ᱵᱟᱭ ᱦᱳᱭ ᱟᱠᱟᱱ ᱜᱮᱭᱟ
ᱟᱪᱪᱷᱟ ᱟᱪᱷᱟ
ᱦᱩᱭᱮᱱ ᱜᱮᱭᱟ ᱵᱟᱨ ᱦᱟᱯᱛᱟ ᱜᱟᱱ ᱦᱩᱭᱮ ᱮᱱᱟ ᱦᱚᱭᱛᱚ
ᱵᱟᱨ ᱦᱟᱯᱛᱟ
ᱦᱮᱸ ᱚᱱᱟ ᱦᱚᱸ ᱡᱟᱹᱱᱤᱡ ᱯᱩᱨᱟᱹ ᱫᱚ ᱵᱟᱝ ᱦᱩᱭᱩ ᱟᱠᱟᱱᱟ
ᱟᱫᱚ ᱛᱟᱦᱚᱞᱮ ᱱᱤᱭᱟᱹ ᱨᱮᱱᱟᱜ ᱤᱭᱟᱹ ᱠᱚᱵᱮᱱ ᱵᱟᱲᱟᱭ ᱟᱠᱟᱟᱜ ᱜᱮᱭᱟ ᱛᱚ ᱡᱷᱚᱛᱚ ᱜᱮ ᱱᱚᱣᱟ ᱨᱮᱱᱟᱜ ᱢᱟᱱᱮ ᱡᱟᱦᱟᱸ ᱠᱚ ᱟᱨᱠᱤ ᱤᱭᱟᱹ ᱠᱚ ᱢᱮᱱᱟᱜ ᱚᱱᱟ ᱠᱚᱵᱤᱱ ᱵᱟᱲᱟᱭ ᱟᱠᱟᱫ ᱜᱮᱭᱟ ᱛᱚ
ᱦᱮᱸ ᱡᱚᱛᱚ ᱫᱚ ᱵᱟᱝᱞᱤᱧ ᱵᱟᱲᱟᱭᱟ ᱱᱚ ᱜᱮ ᱫᱮᱨᱤ ᱠᱟᱛᱮᱫ ᱞᱤᱧ ᱮᱦᱚᱵ ᱠᱮᱫᱟ ᱛᱚ ᱟᱫᱚ ᱱᱚᱣᱟ ᱜᱮ ᱢᱟᱲᱟᱝ ᱠᱟᱹᱢᱤ ᱞᱤᱧ ᱧᱟᱢ ᱠᱮᱫ ᱠᱷᱟᱡ ᱞᱤᱧ ᱢᱮᱱᱫᱟ ᱱᱚ ᱜᱮ ᱞᱟᱦᱟ ᱦᱩᱭᱞᱮᱱ ᱜᱮ ᱛᱟᱯᱚᱨᱮ ᱫᱚ ᱵᱩᱡᱷᱟᱹᱣ ᱦᱩᱭᱩᱜᱼᱟ ᱟᱨ ᱵᱟᱠᱷᱷᱟᱡ ᱱᱚᱣᱟ ᱦᱚᱸ ᱫᱮᱨᱤᱜ ᱠᱟᱱᱟ ᱛᱚ ᱟᱫᱚ ᱚᱱᱟᱛᱮ ᱦᱟᱸᱜ ᱵᱩᱡᱷᱟᱹᱣ ᱫᱚ ᱚᱱᱠᱟ ᱴᱷᱤᱠ ᱴᱷᱟᱠ ᱫᱚ ᱟᱹᱣᱨᱤ ᱞᱤᱧ ᱵᱩᱡᱷᱟᱹᱣᱟ ᱦᱟᱸᱜ ᱡᱚᱛᱚ ᱫᱚ
ᱦᱳᱭ ᱟᱫᱚ ᱟᱥᱛᱮ ᱟᱥᱛᱮ ᱥᱮᱬᱟᱭ ᱦᱩᱭᱩᱜᱼᱟ ᱦᱮᱸ ᱥᱮ ᱵᱟᱝ ᱡᱚᱛᱚ ᱨᱮ ᱵᱟᱹᱵᱤᱱ ᱡᱚᱯᱲᱟᱣ ᱛᱟᱦᱮᱸ ᱞᱮᱱᱠᱷᱟᱱ ᱫᱚ ᱵᱟᱵᱮᱱ ᱥᱮᱬᱟᱭᱟ ᱥᱮ
ᱵᱟᱝ
ᱦᱳᱭ ᱦᱳᱭ ᱱᱟᱯᱟᱭ ᱜᱮ ᱚᱱᱟ ᱦᱚᱸ
ᱟᱵᱮᱱ ᱫᱚ ᱢᱟᱲᱟᱝ ᱠᱷᱚᱱ ᱜᱮ ᱢᱮᱱᱟᱜ ᱵᱮᱱᱟ ᱥᱮ ᱪᱮᱫ
ᱦᱮᱸ ᱟᱹᱞᱤᱧ ᱦᱚᱸ ᱚᱝᱠᱟ ᱢᱚᱛᱚ ᱫᱚ ᱵᱟᱹᱞᱤᱧ ᱦᱳᱭ ᱠᱟᱱᱟ ᱟᱹᱞᱤᱧ ᱦᱚᱸ ᱵᱮᱥᱤ ᱫᱤᱱ ᱫᱚ ᱟᱹᱞᱤᱧ ᱦᱸ ᱢᱚᱬᱮ ᱛᱩᱨᱩᱭ ᱫᱤᱱ ᱞᱤᱧ ᱦᱩᱭᱩᱜ ᱠᱟᱱᱟ᱾ ᱟᱫᱚ ᱟᱹᱞᱤᱧ ᱦᱚ ᱵᱮᱥᱤ ᱠᱤᱪᱷᱩ ᱫᱚ ᱩᱱᱟᱹᱜ ᱴᱟ ᱫᱚ ᱱᱟᱹᱜ ᱠᱷᱟᱱ ᱵᱟᱹᱞᱤᱧ ᱵᱟᱲᱟᱭ ᱠᱟᱜ ᱜᱮᱭᱟ ᱟᱫᱚ ᱱᱟᱥᱮ ᱱᱟᱥᱮ ᱵᱟᱲᱟᱭ ᱜᱮᱭᱟ
ᱤᱱᱠᱟᱹ ᱵᱟᱲᱟᱭ ᱠᱟᱛᱮ ᱜᱮᱛᱚ ᱵᱚᱱ ᱮᱦᱚᱵ
ᱛᱚᱵᱮ ᱛᱚ ᱦᱳᱭ ᱦᱳᱭ ᱡᱚᱛᱚᱭᱟᱜ ᱨᱮᱜᱮ ᱡᱚᱯᱲᱟᱣ ᱫᱚ ᱛᱟᱦᱮᱱ ᱦᱚᱭᱚᱜᱼᱟ ᱵᱟᱹᱵᱤᱱ ᱡᱟᱦᱟᱱᱟᱜ ᱨᱮ ᱵᱟᱹᱵᱤᱱ ᱤᱭᱟᱹ ᱞᱮᱠᱷᱟᱱ ᱛᱚ ᱵᱟᱵᱮᱱ ᱵᱩᱡᱽ ᱫᱟᱲᱮᱜᱼᱟ ᱥᱮ ᱵᱟᱹᱵᱮᱱ ᱡᱚᱯᱲᱟᱣ ᱞᱮᱱᱠᱷᱟᱱ
ᱦᱩᱸ
ᱛᱟᱞᱦᱮ ᱞᱟᱹᱭ ᱫᱟᱞᱤᱧ ᱟᱹᱵᱤᱱ ᱫᱚ ᱚᱱᱠᱟ ᱫᱚ ᱚᱠᱟ ᱤᱭᱟᱹ ᱵᱤᱱ ᱯᱟᱲᱟᱜ ᱠᱟᱱᱛᱮ ᱚᱱᱠᱟ ᱵᱤᱨ ᱵᱩᱨᱩ ᱴᱚᱴᱷᱟ ᱥᱮ ᱚᱱᱠᱟ ᱴᱟᱺᱰᱤ ᱴᱩᱯᱤ ᱴᱚᱴᱷᱟ
ᱱᱚᱛᱮ ᱫᱚ ᱚᱝᱠᱟ ᱩᱥᱩᱞ ᱵᱩᱨᱩ ᱫᱚ ᱵᱟᱹᱱᱩᱜ ᱛᱟᱞᱮᱭᱟ ᱚᱝᱠᱟ ᱥᱚᱢᱟᱱ ᱵᱤᱨᱜᱮ ᱠᱟᱱᱟ ᱩᱱᱟᱹᱜ ᱢᱟᱱᱮ ᱴᱟᱺᱰᱤ ᱫᱤᱥ ᱫᱤᱥᱚᱢ ᱦᱚᱸ ᱵᱟᱭ ᱞᱟᱹᱭ ᱜᱟᱱᱚᱜ ᱠᱟᱱᱟ ᱟᱨ ᱱᱚᱝᱠᱟ ᱵᱩᱨᱩ ᱫᱤᱥᱚᱢ ᱦᱚᱸ ᱵᱟᱝᱜᱮ
ᱚ ᱟᱪᱪᱷᱟ ᱟᱪᱪᱷᱟ ᱢᱟᱱᱮ ᱚᱝᱠᱟ ᱵᱤᱨ ᱠᱚ ᱢᱮᱱᱟᱜ ᱟᱠᱟᱫᱟ ᱴᱟᱺᱰᱤ ᱢᱟᱱᱮ ᱚᱝᱠᱟ ᱥᱚᱢᱟᱱ ᱜᱮ ᱟᱨᱠᱤ ᱵᱟᱝ
ᱦᱮᱸ ᱦᱮᱸ
ᱦᱸ ᱟᱫᱚ ᱡᱟᱦᱟ‌ ᱫᱚ ᱚᱱᱮ ᱟᱵᱚ ᱵᱚᱱ ᱞᱟᱹᱭ ᱫᱟᱥᱮ ᱦᱚᱲ ᱛᱮᱠᱚ ᱞᱟᱹᱭ ᱜᱮᱭᱟ ᱥᱮ ᱚᱝᱠᱟ ᱟᱹᱰᱤ ᱟᱭᱢᱟ ᱢᱮᱱᱟᱜᱼᱟ ᱡᱚᱢᱚᱱ ᱧᱮᱞ ᱵᱤᱱ ᱵᱤᱞᱟᱹᱛᱤ ᱫᱤᱥᱚᱢ ᱢᱟᱱ ᱫᱤᱥᱚᱢ ᱵᱟᱨᱦᱟ ᱫᱤᱥᱚᱢ ᱪᱚᱣᱟ ᱫᱤᱥᱚᱢ ᱟᱫᱚ ᱚᱝᱠᱟ ᱦᱤᱥᱟᱹᱵ ᱛᱮ ᱱᱟᱹᱜ ᱠᱷᱟᱱ ᱟᱹᱵᱤᱱ ᱫᱚ ᱚᱠᱟ ᱫᱤᱥᱚᱢ ᱵᱤᱱ ᱯᱟᱲᱟᱜ ᱠᱟᱱᱛᱮ?
ᱵᱟᱨᱦᱟ
ᱚ ᱟᱪᱪᱷᱟ ᱟᱪᱪᱷᱟ ᱫᱟᱨᱦᱟ
ᱦᱳᱭ
ᱚᱸ ᱱᱟᱯᱟᱭ ᱜᱮ ᱛᱟᱦᱟᱞᱮ ᱟᱹᱞᱤᱧ ᱦᱚᱸ ᱵᱟᱨᱦᱟ ᱜᱤᱞᱤᱧ ᱯᱟᱲᱟᱜ ᱠᱟᱱ ᱫᱚ
ᱚᱻ ᱚᱠᱟ ᱥᱮᱱ ᱪᱚ
ᱦᱳᱭ ᱟᱫᱚ ᱥᱩᱨ ᱥᱩᱯᱩᱨ ᱜᱮ ᱦᱳᱭᱛᱚ
ᱦᱳᱭ ᱦᱳᱭ
ᱵᱟᱨᱦᱟ ᱫᱤᱥᱚᱢ ᱵᱮᱱ ᱞᱟᱹᱭᱮᱫᱟ ᱛᱟᱦᱚᱞᱮ ᱥᱩᱨ ᱥᱩᱯᱩᱨ ᱜᱮ
ᱦᱳᱭ ᱱᱚᱣᱟ ᱠᱚᱨᱮᱱ ᱜᱮᱛᱚ ᱢᱮᱱᱟᱜ ᱵᱚᱱᱟ
ᱦᱳᱭ ᱦᱳᱭ ᱦᱳᱭ ᱛᱟᱞᱦᱮ ᱞᱟᱹᱭ ᱮ ᱫᱟᱞᱤᱧ ᱫᱚ ᱠᱟ ᱯᱟᱹᱴᱷᱩᱣᱟᱹ ᱠᱟᱱᱟᱵᱤᱱ ᱥᱮ ᱪᱮᱞᱮ ᱞᱮᱠᱟ
ᱦᱩᱸ ᱯᱟᱹᱴᱷᱩᱣᱟᱹ ᱫᱚ ᱱᱤᱛᱚᱜ ᱫᱚ ᱦᱮᱸ ᱚᱱᱠᱟ ᱤᱥᱠᱩᱞ ᱠᱚᱞᱮᱡᱽ ᱠᱷᱚᱱ ᱫᱚ ᱯᱷᱟᱨᱟᱠ ᱦᱩᱭ ᱠᱟᱱᱟ ᱱᱟᱥᱮᱱᱟᱜ ᱢᱟᱱᱮ ᱠᱚᱞᱮᱡᱽ ᱦᱟᱹᱵᱤᱡ ᱠᱚ ᱯᱟᱲᱦᱟᱣ ᱦᱩᱭ ᱠᱟᱱᱟ ᱛᱟᱯᱚᱨᱮ ᱫᱚ ᱱᱤᱛᱚᱜ ᱫᱚ ᱚᱲᱟᱜ ᱨᱮᱜᱮ
ᱚ ᱟᱪᱪᱷᱟ ᱟᱪᱪᱷᱟ ᱢᱟᱱᱮ ᱚᱱᱠᱟ ᱢᱟᱱᱮ ᱢᱟᱨᱟᱝ ᱵᱤᱫᱽᱫᱟᱹᱜᱟᱲ ᱛᱮᱫ ᱵᱤᱱ ᱢᱩᱪᱟᱹᱫ ᱟᱠᱟᱫ ᱛᱟᱦᱮᱸᱫ
ᱦᱳᱭ ᱦᱳᱭ
ᱛᱟᱦᱚᱞᱮ ᱱᱤᱛᱚᱜ ᱫᱚ ᱚᱱᱠᱟ ᱚᱲᱟᱜ ᱠᱚᱨᱮ ᱜᱮᱥᱮ ᱚᱱᱠᱟ ᱢᱟᱱᱮ ᱪᱷᱟᱛᱟ ᱫᱟᱨᱮ ᱠᱚ ᱢᱮᱱᱟᱜ ᱟᱠᱟᱫ ᱠᱚᱣᱟ
ᱦᱳᱭ ᱢᱮᱱᱟᱜ ᱟᱠᱟᱫ ᱠᱚᱜᱮᱭᱟ
ᱦᱚᱸ ᱦᱳᱭ ᱦᱳᱭ ᱚᱱᱟ ᱦᱚᱸᱛᱚ ᱞᱟᱜᱟᱜ ᱜᱮᱭᱟ ᱥᱮ
ᱦᱳᱭ ᱦᱳᱭ
ᱦᱚᱸᱦᱚᱸ ᱚᱱᱟ ᱦᱚᱸ ᱵᱟᱝ ᱠᱚᱨᱟᱣ ᱛᱮᱦᱚᱸ ᱵᱟᱝ ᱜᱟᱱᱚᱜᱼᱟ ᱥᱮ
ᱦᱮᱸ
ᱟᱪᱷᱟ ᱱᱟᱯᱟᱭ ᱜᱮ ᱛᱟᱦᱚᱞᱮ ᱛᱟᱦᱚᱞᱮ ᱟᱵᱤᱱ ᱡᱮ ᱡᱟᱦᱟᱸ ᱵᱤᱱ ᱞᱟᱹᱭ ᱠᱮᱫᱟ ᱢᱟᱨᱟᱝ ᱵᱤᱫᱽᱫᱟᱹᱜᱟᱲ ᱨᱮᱵᱤᱱ ᱯᱟᱲᱦᱟᱜ ᱠᱟᱱ ᱛᱟᱦᱮᱸᱫ ᱛᱟᱦᱚᱞᱮ ᱚᱱᱠᱟ ᱟᱠᱟ ᱤᱫᱤ ᱠᱟᱛᱮᱜ ᱵᱮᱱ ᱯᱟᱲᱦᱟᱜ ᱠᱟᱱ ᱛᱟᱦᱮᱸ
ᱪᱮᱫ ᱫᱚ?
ᱞᱟᱹᱭ ᱫᱟᱞᱤᱧ ᱟᱵᱤᱱ ᱢᱟᱵᱤᱱ ᱞᱟᱹᱭ ᱠᱮᱫᱟ ᱤᱥᱠᱩᱞ ᱥᱮ ᱚᱱᱟ ᱢᱟᱨᱟᱝ ᱵᱤᱫᱽᱫᱟᱹᱜᱟᱲ ᱨᱮᱵᱤᱱ ᱯᱟᱲᱦᱟᱜ ᱠᱟᱱ ᱛᱟᱦᱮᱸ ᱟᱫᱚ ᱢᱟᱱᱮ ᱚᱠᱟᱴᱟᱜ ᱡᱟᱱᱟᱛ ᱤᱫᱤ ᱠᱟᱛᱮᱜ ᱵᱮᱱ ᱯᱟᱲᱦᱟᱜ ᱠᱟᱱ ᱛᱟᱦᱮᱸᱫ?
ᱥᱟᱱᱛᱟᱞᱤ ᱜᱮ
ᱚᱻ ᱟᱪᱪᱷᱟ ᱟᱪᱪᱷᱟ ᱡᱟᱦᱟᱸ ᱫᱚ ᱟᱵᱚᱣᱟᱜ ᱡᱟᱱᱟᱢ ᱟᱲᱟᱝ ᱪᱤᱠᱤ ᱛᱮᱵᱮᱱ ᱯᱟᱲᱦᱟᱜ ᱠᱟᱱ ᱛᱟᱦᱮᱸᱫ ᱦᱳᱭ ᱦᱳᱭ ᱚᱱᱟ ᱢᱟᱛᱚ ᱟᱵᱚᱣᱟᱜ ᱠᱟᱱ ᱜᱮᱭᱟ ᱥᱮᱬᱟ ᱢᱟ ᱫᱚᱨᱠᱟᱨ ᱥᱮ
ᱦᱮᱸ
ᱟᱪᱪᱷᱟ
ᱚᱱᱟ ᱠᱷᱟᱹᱛᱤᱨ ᱛᱮᱜᱮ ᱚᱱᱟᱜᱮ ᱱᱚᱝᱠᱟ ᱛᱮᱫᱚ ᱟᱨ ᱠᱤ ᱚᱱᱟ ᱠᱚ ᱵᱟᱝ ᱠᱚᱨᱟᱣ ᱛᱮᱫᱚ ᱢᱟᱱᱮ ᱚᱲᱟᱜ ᱨᱮ ᱥᱩᱫᱷᱩ ᱢᱚᱛᱚ ᱟᱛᱩ ᱴᱚᱞᱟᱨᱮ ᱥᱚᱢᱟᱡ ᱨᱮ ᱚᱱᱠᱟ ᱛᱟᱦᱮᱸ ᱛᱮᱫᱚ ᱩᱱᱟᱹᱜ ᱠᱤᱪᱷᱩ ᱫᱚ ᱵᱟᱭ ᱥᱮᱬᱟᱜ-ᱟ ᱥᱮ ᱟᱫᱚᱧ ᱦᱮᱸ ᱱᱚᱣᱟ ᱨᱟᱥᱛᱟ ᱨᱮ ᱛᱟᱦᱮᱸ ᱠᱟᱛᱮᱜ ᱡᱚᱠᱷᱚᱱ ᱥᱩᱡᱩᱜ ᱢᱮᱱᱟᱜ ᱛᱟᱵᱚᱱᱟ ᱟᱨᱦᱚᱸ ᱟᱵᱚᱣᱟᱜ ᱱᱤᱭᱟᱹ ᱵᱟᱲᱟᱭ ᱨᱮᱭᱟᱜ ᱛᱚ ᱚᱱᱟ ᱠᱷᱟᱹᱛᱤᱨ ᱛᱮ ᱚᱱᱟᱜᱮ ᱵᱟᱪᱷᱟᱣ ᱦᱩᱭ ᱞᱮᱱᱟ
ᱚ ᱟᱪᱪᱷᱟ
ᱛᱟᱦᱚᱞᱮ ᱟᱵᱚᱣᱟᱜ ᱚᱱᱟ ᱡᱟᱱᱟᱢ ᱟᱲᱟᱝ ᱪᱤᱠᱤᱛᱚ ᱱᱟᱦᱟᱜ ᱠᱷᱟᱱ ᱵᱟᱰᱟᱭ ᱟᱠᱟᱜ ᱜᱮᱭᱟᱵᱤᱱ ᱡᱷᱚᱛᱚ ᱜᱮ
ᱦᱳᱭ ᱵᱟᱰᱟᱭ ᱜᱮᱭᱟᱞᱤᱧ
ᱦᱚᱸ ᱱᱟᱯᱟᱭ ᱜᱮ ᱛᱟᱦᱚᱞᱮ ᱟᱵᱚᱣᱟᱜ ᱛᱚᱜ ᱵᱟᱲᱟᱭ ᱛᱚ ᱫᱚᱨᱠᱟᱨ ᱜᱮᱥᱮ ᱞᱟᱹᱠᱛᱤᱭᱟᱱ ᱠᱟᱱ ᱜᱮᱭᱟ
ᱦᱳᱭ
ᱞᱟᱹᱭ ᱫᱟᱹᱞᱤᱧ ᱦᱮᱸ ᱛᱚ ᱛᱟᱦᱚᱞᱮ ᱚᱠᱛᱚ ᱦᱚᱸ ᱦᱩᱭ ᱦᱮᱡ ᱮᱱᱟ ᱟᱹᱞᱤᱧ ᱢᱟ ᱟᱹᱵᱤᱱ ᱥᱟᱶᱛᱮ ᱨᱚᱲᱠᱟᱛᱮᱫ ᱟᱹᱰᱤ ᱢᱚᱡᱽ ᱜᱮᱞᱤᱧ ᱵᱩᱡᱽ ᱠᱮᱫᱟ
ᱦᱳᱭ ᱟᱹᱞᱤᱧ ᱦᱚᱸ ᱱᱟᱯᱟᱭ ᱜᱮ ᱵᱩᱡᱷᱟᱹᱣ ᱮᱱᱟ
ᱦᱳᱭ ᱛᱟᱦᱚᱞᱮ ᱚᱱᱠᱟ ᱜᱮ ᱛᱟᱭᱚᱢ ᱫᱟᱨᱟᱢ ᱛᱮ ᱚᱱᱠᱟ ᱜᱮ ᱟᱨᱦᱚᱸ ᱜᱟᱞᱢᱟᱨᱟᱣ ᱦᱩᱭᱩᱜᱼᱟ, ᱥᱮ ᱪᱮᱫ?
ᱦᱳᱭ ᱦᱳᱭ
ᱦᱮᱸ ᱛᱟᱦᱚᱞᱮ ᱡᱚᱦᱟᱨ ᱜᱮ ᱛᱟᱦᱚᱞᱮ
ᱦᱳᱭ ᱡᱚᱦᱟᱨ ᱜᱮ